ᱦᱳᱭ ᱡᱚᱦᱟᱨ ᱜᱮ ᱜᱚᱝᱠᱮ᱾
ᱦᱳᱭ ᱦᱳᱭ ᱜᱚᱝᱠᱮ ᱪᱮᱫ ᱵᱤᱱ ᱪᱤᱠᱟᱹᱭᱮᱫᱟ
ᱦᱤᱛᱚᱜ ᱫᱚ ᱫᱩᱲᱩᱵ ᱵᱟᱲᱟᱣ ᱟᱠᱟᱱᱟᱞᱤᱧ ᱜᱚᱝᱠᱮ᱾
ᱚ ᱟᱪᱪᱷᱟ ᱢᱟᱡᱟᱱ ᱠᱚᱫᱚᱵᱤᱱ ᱢᱟᱡᱟᱱ ᱵᱟᱲᱟᱭᱟ ᱱᱟ?
ᱦᱮᱸ ᱢᱟᱡᱟᱱ ᱠᱚᱫᱚ ᱦᱩᱭᱮᱱᱟ ᱟᱨ ᱟᱵᱤᱱᱟᱜ ᱦᱩᱭᱱᱟ?
ᱦᱳᱭ ᱜᱚᱝᱠᱮ ᱟᱹᱞᱤᱧ ᱦᱚᱸ ᱱᱚᱜᱼᱚᱭ ᱛᱩᱯᱩ ᱵᱟᱲᱟ ᱠᱟᱛᱮ ᱞᱤᱧ ᱡᱚᱢ ᱵᱟᱲᱟ ᱧᱚᱜᱼᱟ ᱡᱚᱢ ᱵᱟᱲᱟ ᱠᱟᱛᱮ ᱦᱟᱸᱜ ᱞᱤᱧ ᱡᱤᱨᱟᱹ ᱧᱚᱜ ᱠᱟᱱᱟ ᱾
ᱟᱪᱪᱷᱟ᱾
ᱦᱳᱭ ᱜᱚᱝᱠᱮ ᱛᱟᱦᱚᱞᱮ ᱪᱮᱫ ᱞᱮᱠᱟ ᱢᱮᱱᱟᱜ ᱟᱠᱟᱫ ᱵᱤᱱᱟ ᱱᱟᱯᱟᱭ ᱜᱮᱛᱚ?
ᱦᱮᱸ ᱱᱤᱭᱟᱹ ᱦᱟᱹᱵᱤᱡ ᱫᱚ ᱱᱟᱯᱟᱭ ᱜᱮ ᱦᱮᱱᱟᱜ ᱞᱤᱧᱟᱹ ᱜᱚᱝᱠᱮ ᱟᱨ ᱟᱹᱵᱤᱱ ᱪᱮᱫ ᱞᱮᱠᱟ ᱵᱤᱱ ᱛᱟᱦᱮᱸ ᱵᱟᱲᱟᱜ ᱠᱟᱱᱟ?
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ ᱥᱟᱶᱛᱮ ᱚᱲᱟᱜ ᱦᱚᱲ ᱠᱚᱦᱚᱸ ᱠᱚ ᱱᱟᱯᱟᱭ ᱜᱮᱛᱟᱞᱤᱧᱟ ᱥᱟᱱᱟᱢ ᱦᱚᱲ ᱠᱚᱞᱮ ᱦᱳᱭ ᱦᱳᱭ ᱛᱟᱦᱚᱞᱮ ᱜᱚᱝᱠᱮ ᱟᱯᱮ ᱥᱮᱱ ᱫᱚ ᱫᱟᱜ ᱵᱟᱲᱟᱣᱟᱯᱮ ᱠᱟᱱᱟᱭ ᱥᱮ ᱵᱟᱝ
ᱦᱮᱸ ᱫᱟᱜ ᱫᱚ ᱫᱟᱜ ᱵᱟᱲᱟᱭᱟᱞᱮ ᱠᱟᱱᱟ ᱟᱞᱮ ᱫᱚᱞᱮ ᱥᱟᱹᱛ ᱵᱟᱲᱟ ᱠᱮᱫᱟ ᱜᱚᱝᱠᱮ
ᱚᱻ ᱟᱪᱪᱷᱟ ᱟᱹᱰᱤ ᱞᱟᱦᱟ ᱨᱮᱜᱮ ᱡᱟᱹᱱᱤᱡ ᱯᱮ ᱤᱭᱟᱹ ᱟᱯᱷᱚᱨ ᱨᱮ ᱛᱟᱦᱮᱱᱟ
ᱦᱮᱸ ᱟᱞᱮᱥᱮᱫ ᱫᱚ ᱜᱟᱰᱟ ᱟᱲᱮ ᱡᱟᱭᱜᱟ ᱡᱚᱢᱤ ᱛᱟᱞᱮ ᱛᱚ ᱚᱱᱟᱛᱮ
ᱦᱳᱭ ᱦᱳᱭ
ᱦᱳᱭ
ᱛᱟᱦᱚᱞᱮ ᱜᱚᱝᱠᱮ ᱚᱱᱠᱟ ᱜᱟᱰᱟ ᱜᱮ ᱢᱮᱱᱟᱜ ᱛᱟᱯᱮ ᱠᱷᱟᱡ ᱜᱟᱰᱟ ᱜᱮ ᱢᱮᱱᱟᱜ ᱛᱟᱯᱮᱭᱟ ᱥᱮ ᱟᱨᱚ ᱢᱤᱱᱤ ᱠᱚᱦᱚᱸ ᱢᱮᱱᱟᱜ ᱟᱠᱟᱫ ᱛᱟᱯᱮᱭᱟ
ᱵᱟᱝ ᱮᱭᱥᱮ ᱢᱟ ᱵᱟᱝ ᱦᱩᱭᱩᱜ ᱜᱮᱭᱟ ᱟᱞᱮ ᱥᱮᱫ ᱢᱟ ᱪᱟ ᱟᱨ ᱟᱱᱟᱨᱚᱥ ᱪᱷᱟᱲᱟ
ᱚ
ᱫᱚ ᱜᱟᱰᱟ ᱟᱲᱮ ᱟᱲᱮᱛᱮ ᱚᱠᱟ ᱠᱚ ᱡᱟᱣᱜᱟ ᱡᱚᱢᱤ ᱢᱮᱱᱟᱜᱼᱟ ᱚᱱᱟ ᱠᱚᱜᱮ ᱪᱟᱥ ᱵᱟᱲᱟ ᱦᱩᱭᱩᱜ ᱠᱟᱱᱟ
ᱚ ᱛᱟᱦᱞᱮ ᱜᱚᱝᱠᱮ ᱟᱯᱮ ᱚᱱᱟ ᱴᱚᱴᱷᱟ ᱫᱚ ᱢᱮᱱᱞᱮᱠᱷᱟ ᱫᱚ ᱚᱱᱠᱟ ᱵᱩᱨᱩ ᱴᱚᱴᱷᱟ ᱠᱟᱱ ᱛᱟᱯᱮᱭᱟ ᱥᱮ ᱪᱮᱫᱞᱮᱠᱟ ᱴᱟᱺᱰᱤ ᱜᱮᱛᱟ ᱯᱮᱭᱟ
ᱟᱞᱮ ᱥᱮᱫ ᱫᱚ ᱚᱱᱟ ᱵᱩᱨᱩ
ᱚ ᱟᱪᱪᱷᱟ
ᱦᱳᱭ ᱫᱟᱨᱡᱤᱞᱤᱝ ᱢᱟᱵᱤᱱ ᱟᱸᱡᱚᱢ ᱟᱠᱟᱫ ᱜᱮ
ᱦᱳᱭ ᱦᱳᱭ ᱦᱳᱭ ᱟᱸᱡᱚᱢ ᱫᱚᱞᱤᱧ ᱟᱸᱡᱚᱢ ᱠᱟᱫᱟ ᱦᱟᱸᱜ ᱪᱟᱞᱟᱣ ᱫᱚ ᱵᱟᱹᱞᱤᱧ ᱪᱟᱞᱟᱣ ᱵᱤᱰᱟᱹᱣ ᱟᱠᱟᱫᱟ
ᱦᱳᱭ ᱦᱳᱭ
ᱟᱫᱚ ᱦᱟᱸᱜ ᱱᱟᱹᱠᱷᱟᱡ ᱦᱟᱸᱜ ᱞᱤᱧ ᱫᱟᱬᱟᱱ ᱜᱮᱪᱚ ᱦᱟᱸᱜ ᱱᱤᱭᱟᱹ ᱵᱟᱨ ᱞᱤᱧ ᱪᱟᱞᱟᱜ ᱞᱟᱹᱜᱤᱫ ᱦᱳᱭ ᱥᱮ ᱚᱱᱛᱮ ᱜᱮ ᱟᱯᱮ ᱚᱱᱛᱮ ᱜᱮ ᱦᱳ ᱟᱫᱚ ᱚᱱᱠᱟ ᱚᱞᱚᱜ ᱜᱮᱭᱟᱞᱤᱧ ᱛᱚ ᱟᱫᱚ ᱦᱟᱸᱜ ᱵᱤᱫᱽᱫᱟᱹᱜᱟᱲ ᱠᱷᱚᱱᱟᱜ ᱠᱚ ᱤᱫᱤ ᱞᱮ ᱞᱟᱹᱜᱤᱫ ᱠᱚ ᱫᱟᱬᱟᱱ ᱟᱫᱚ ᱦᱟᱸᱜ
ᱟᱫᱚ ᱚᱠᱟᱴᱟᱜ ᱡᱟᱭᱜᱟ ᱵᱮᱱ ᱪᱟᱞᱟᱜᱼᱟ ᱫᱟᱬᱟᱱ ᱫᱚ
ᱦᱳᱭ ᱜᱚᱝᱠᱮ ᱚᱱᱮᱵᱤᱱ ᱢᱮᱱᱠᱟᱫᱟ ᱫᱟᱨᱡᱤᱞᱤᱝ ᱦᱳᱭ ᱚᱱᱟ ᱡᱟᱭᱜᱟ ᱨᱮᱱᱟᱜ ᱧᱩᱛᱩᱢ ᱫᱚ ᱦᱟᱸᱜ ᱟᱹᱞᱤᱧ ᱴᱷᱤᱠ ᱠᱚᱨᱮ ᱫᱚ ᱵᱟᱹᱞᱤᱧ ᱢᱮᱱ ᱫᱟᱲᱮᱭᱟᱜᱼᱟ ᱢᱮᱱ ᱫᱷᱟᱬᱮᱣᱟᱵᱤᱱ ᱠᱟᱱᱟ ᱟᱫᱚ ᱦᱟᱸᱜ ᱠᱚ ᱢᱮᱱ ᱠᱟᱜ ᱞᱤᱧ ᱛᱟᱦᱮᱱᱟ ᱡᱮ ᱪᱟᱞᱟᱜ ᱟᱵᱚᱱ ᱢᱟᱱᱮ ᱚᱸᱰᱮ ᱵᱚᱱ ᱪᱟᱞᱟᱜᱼᱟ
ᱦᱳᱭ
ᱛᱟᱦᱚᱞᱮ ᱜᱚᱝᱠᱮ ᱟᱯᱮ ᱥᱮᱱ ᱫᱚ ᱪᱟᱥ ᱪᱟᱥ ᱠᱚᱫᱚ ᱪᱮᱫᱞᱮᱠᱟ ᱪᱮᱫ ᱠᱚᱠᱚ ᱪᱟᱥ ᱜᱮᱛᱮ
ᱟᱞᱮ ᱥᱮᱫ ᱫᱚ ᱚᱱᱮᱧ ᱞᱟᱹᱭ ᱠᱮᱫ ᱜᱚᱢᱠᱮ ᱪᱟ ᱟᱨ ᱟᱱᱟᱨᱚᱥ ᱜᱮᱞᱮ ᱪᱟᱥ ᱵᱟᱲᱟᱭ ᱜᱮᱭᱟ ᱚᱱᱟ ᱵᱮᱜᱚᱨ ᱫᱚ ᱵᱟᱹᱱᱩᱜ ᱜᱮᱭᱟ ᱚᱱᱟ ᱵᱮᱜᱚᱨ ᱫᱚ ᱩᱛᱩ ᱛᱮᱭᱟᱜ ᱫᱚ ᱦᱩᱭᱱᱟ ᱚᱲᱟᱜ ᱨᱮ ᱡᱚᱢ ᱵᱟᱠᱷᱨᱟ ᱜᱮ ᱠᱷᱟᱹᱞᱤ ᱞᱮ ᱪᱟᱥᱵᱟᱥ ᱜᱮᱭᱟ ᱡᱮᱢᱚᱱ ᱦᱩᱭᱱᱟ ᱱᱚᱛᱮ ᱯᱩᱨᱟᱹᱭ ᱟᱲᱟᱜ ᱛᱟᱯᱚᱨᱮ ᱱᱚᱛᱮ ᱵᱷᱤᱱᱰᱤ ᱟᱹᱞᱩ ᱢᱟᱱᱮ ᱚᱲᱟᱜ ᱨᱮᱜᱮ ᱟᱨᱠᱤ ᱵᱷᱨᱵᱷᱩ ᱴᱤ ᱠᱟᱨᱞᱟ
ᱚ ᱟᱨ ᱦᱩᱲᱩ ᱯᱮ ᱨᱚᱦᱚᱭ ᱜᱮᱭᱟ ᱛᱚ ᱵᱟᱝ ᱜᱚᱢᱠᱮ
ᱢᱟᱱᱮ ᱚᱠᱚᱭ ᱠᱚ ᱢᱟᱱᱮ ᱜᱟᱰᱟ ᱟᱲᱮ ᱟᱲᱮᱛᱮ ᱡᱟᱜᱟ ᱡᱚᱢᱤ ᱦᱮᱱᱟᱜ ᱛᱟᱠᱚᱣᱟ ᱩᱱᱠᱩ ᱠᱚᱠᱚ ᱨᱚᱦᱚᱭ ᱜᱮᱭᱟ ᱟᱫᱚ ᱱᱤᱭᱟᱹ ᱦᱟᱹᱵᱤᱡ ᱫᱚ ᱩᱱᱠᱩ ᱫᱚᱠᱚ ᱨᱚᱦᱚᱭ ᱵᱟᱲᱟ ᱠᱮᱫᱟ ᱟᱨ ᱟᱞᱮᱭᱟᱜ ᱫᱚ ᱮᱠᱮᱱ ᱪᱟ ᱜᱚᱰᱟ ᱟᱨ ᱚᱱᱟ ᱪᱟ ᱵᱟᱜᱟᱱ ᱟᱨ ᱟᱱᱟᱨᱚᱥ ᱵᱟᱜᱟᱱ ᱜᱮ ᱦᱮᱱᱟᱜ ᱜᱮᱭᱟ ᱟᱞᱮ ᱫᱚ ᱜᱷᱩᱴᱩ ᱧᱚᱜ ᱜᱮ ᱦᱮᱱᱟᱜ ᱞᱮᱭᱟ ᱛᱚ ᱚᱱᱟᱛᱮ
ᱦᱳᱭ ᱦᱳᱭ ᱟᱫᱚ ᱦᱟᱸᱜ ᱛᱟᱦᱚᱞᱮ ᱜᱚᱢᱠᱮ ᱟᱯᱮ ᱚᱱᱛᱮ ᱫᱚ ᱦᱟᱸᱜ ᱪᱟᱥ ᱠᱚᱫᱚ ᱚᱱᱟ ᱦᱩᱲᱩ ᱦᱚᱸᱠᱚ ᱨᱚᱦᱚᱭ ᱜᱮᱭᱟ ᱟᱨ ᱥᱟᱣᱛᱮ ᱦᱟᱸᱜ ᱚᱱᱟ ᱟᱲᱟᱜ ᱥᱟᱠᱟᱢ ᱠᱚᱵᱮᱱ ᱢᱮᱱ ᱠᱮᱫᱟ ᱩᱛᱩ ᱡᱚᱝ ᱞᱟᱹᱜᱤᱫ ᱚᱱᱟ ᱠᱚ ᱵᱟᱝ ᱚ ᱛᱟᱦᱞᱮ ᱜᱚᱝᱠᱮ ᱚᱱᱠᱟ ᱢᱮᱱ ᱞᱮᱠᱷᱟ ᱫᱚ ᱛᱟᱦᱞᱮ ᱟᱯᱮ ᱥᱮᱱ ᱫᱚ ᱫᱟᱜ ᱠᱚᱫᱚ ᱥᱩᱵᱤᱫᱷᱟ ᱠᱚ ᱢᱮᱱᱟᱜ ᱟᱠᱟᱜᱼᱟ ᱥᱮ ᱵᱟᱝ
ᱦᱮᱸ ᱫᱟᱜ ᱨᱮᱭᱟᱜ ᱫᱚ ᱥᱩᱵᱤᱫᱷᱟ ᱢᱮᱱᱟᱜ ᱜᱮᱭᱟ ᱱᱤᱛᱚᱜ ᱢᱟ ᱟᱹᱰᱤ ᱨᱟᱸᱜᱟᱣ ᱮ ᱫᱟᱜ ᱮᱫ ᱠᱟᱱᱟ ᱟᱞᱮ ᱥᱮᱫ ᱢᱟ ᱱᱤᱛᱳᱜ ᱠᱮᱱᱮᱞ ᱦᱚᱸ ᱦᱮᱱᱟᱜᱼᱟ ᱢᱤᱫ ᱠᱟᱹᱡ ᱠᱮᱱᱮᱞ ᱢᱟᱱᱮ ᱚᱠᱟᱴᱟᱜ ᱛᱤᱥᱛᱟ ᱠᱮᱱᱮᱞ ᱵᱟᱠᱚ ᱢᱮᱛᱟᱜ ᱠᱟᱱᱟ
ᱦᱳᱭ ᱦᱳᱭ
ᱦᱳᱭ ᱱᱟᱢᱤᱠᱟᱭ ᱱᱟᱹᱢᱤ ᱜᱮᱭᱟ ᱚᱱᱟ ᱫᱚ ᱛᱤᱥᱛᱟ ᱠᱮᱱᱟᱞ ᱦᱳᱭ ᱚᱱᱟ ᱛᱤᱥᱛᱟ ᱠᱮᱱᱞ ᱟᱞᱮ ᱯᱷᱮᱰ ᱛᱮᱜᱮ ᱦᱮᱱᱟᱜᱼᱟ ᱛᱟᱯᱚᱨᱮ ᱦᱩᱭᱱᱟ ᱵᱟᱝᱞᱟᱫᱮᱥ ᱨᱮᱱᱟᱜ ᱡᱷᱟᱨᱱᱟ ᱚᱱᱟ ᱦᱚᱸ ᱦᱮᱱᱟᱜᱼᱟ ᱚᱱᱟ ᱦᱤᱡᱩᱜ ᱠᱟᱱᱟ
ᱚ ᱟᱪᱪᱷᱟ ᱛᱟᱦᱞᱮ ᱜᱚᱢᱠᱮ ᱟᱯᱮ ᱫᱚ ᱚᱱᱠᱟ ᱢᱮᱱ ᱞᱮᱱᱠᱷᱟᱱ ᱫᱚ ᱦᱟᱸᱜ ᱚᱱᱟ ᱵᱚᱰᱟ ᱥᱩᱨ ᱠᱚᱨᱮ ᱜᱮ ᱢᱮᱱᱟᱜ ᱟᱠᱟᱫ ᱯᱮᱭᱟᱭ
ᱦᱳᱭ
ᱛᱟᱦᱞᱮ ᱜᱚᱢᱠᱮ ᱟᱯᱮ ᱫᱚ ᱚᱱᱠᱟ ᱢᱮᱱ ᱞᱮᱱᱠᱷᱟᱱ ᱫᱚ ᱦᱟᱸᱜ ᱮᱸ ᱚᱱᱟ ᱧᱩ ᱫᱟᱜ ᱠᱚᱨᱮ ᱠᱚ ᱚᱱᱟ ᱠᱚᱦᱚᱸ ᱠᱚ ᱮᱢ ᱠᱟᱜ ᱯᱮᱭᱟ ᱥᱩᱵᱤᱫᱷᱟ ᱠᱚ
ᱧᱩ ᱫᱟᱜ ᱫᱚ ᱟᱞᱮ ᱴᱤᱭᱵᱚᱞ ᱫᱟᱜ ᱚ ᱟᱨ ᱟᱯᱮ ᱠᱚᱣᱟᱜ ᱫᱚ ᱪᱮᱫ ᱫᱟᱜ ᱠᱟᱱᱟ ᱚᱱᱟ ᱛᱮᱵᱚ ᱧᱩ ᱵᱟᱲᱟᱭ ᱜᱮᱭᱟᱫᱚ ᱚᱱᱟ ᱫᱚ
ᱟᱞᱮ ᱦᱚᱸ ᱜᱚᱢᱠᱮ ᱚᱱᱠᱟ ᱢᱮᱱᱞᱮᱱᱠᱷᱟᱱ ᱫᱚ ᱥᱚᱨᱠᱟᱨ ᱠᱷᱚᱱᱟᱜ ᱚᱱᱟ ᱱᱚᱞ ᱠᱚᱠᱚ ᱵᱟᱹᱭᱥᱟᱹᱣ ᱟᱠᱟᱫ ᱞᱮᱭᱟ
ᱚ ᱥᱚᱨᱠᱟᱨ ᱨᱮᱱᱟᱜ ᱱᱚᱞ ᱵᱟᱝᱠᱷᱟᱱ ᱫᱚ ᱚᱱᱟ ᱠᱩᱧ ᱚᱴᱟᱜ ᱚᱱᱟ ᱮᱸ ᱫᱟᱜ ᱨᱟᱠᱟᱵ ᱦᱩᱭᱩᱜ ᱠᱟᱱᱟ ᱚᱠᱟᱴᱟᱜ ᱞᱟᱛ ᱚᱛ ᱞᱟᱛᱟᱨ ᱨᱮ ᱛᱟᱦᱮᱱ ᱠᱟᱱᱟ ᱚᱱᱟ ᱠᱚ ᱞᱟ ᱠᱟᱛᱮᱫ ᱠᱚ ᱵᱮᱱᱟᱣᱮᱫ ᱠᱟᱱᱟ ᱠᱩᱸᱧ ᱫᱚ ᱪᱮᱫ ᱞᱮᱠᱟ ᱯᱮ ᱵᱮᱱᱟᱣ ᱫᱟ ᱚᱱᱟ ᱵᱮᱯᱟᱨ ᱛᱮ ᱞᱟᱹᱭ ᱛᱟᱞᱟᱝ ᱢᱮ ᱱᱟᱥᱮᱭᱟᱜ
ᱦᱳᱭ ᱦᱳᱭ ᱟᱞᱮᱥᱮᱫ ᱜᱚᱢᱠᱮ ᱫᱚ ᱚᱱᱮ ᱢᱮᱱᱟᱠᱚ ᱚᱱᱠᱟ ᱢᱟᱱᱮ ᱚᱱᱠᱟ ᱠᱩᱧ ᱵᱮᱱᱟᱣ ᱞᱟᱹᱜᱤᱫ ᱦᱚᱲ ᱠᱚᱠᱚ ᱦᱤᱡᱩᱜᱼᱟ ᱛᱚ
ᱦᱳᱭ
ᱟᱫᱚ ᱦᱟᱸᱜ ᱚᱱᱠᱟᱟᱜ ᱜᱮ ᱫᱟᱨ ᱜᱟᱰᱟ ᱠᱚᱠᱚ ᱞᱟᱭᱟ
ᱦᱳᱭ
ᱟᱨ ᱟᱨ ᱱᱮᱛᱟᱨ ᱫᱚ ᱦᱟᱸᱜ ᱚᱱᱟ ᱰᱷᱟᱹᱞᱟᱹᱭ ᱨᱮᱱᱟᱜ ᱚᱱᱟ ᱤᱭᱟᱹ ᱛᱮᱫ ᱛᱷᱩᱢᱵᱤ ᱠᱚ ᱵᱟᱹᱭᱥᱟᱹᱟᱜ ᱠᱟᱱᱟ ᱛᱚ ᱟᱨ ᱟᱫᱚ ᱦᱟᱸᱜ ᱯᱟᱹᱦᱤᱞ ᱨᱮᱱᱟᱜ ᱟᱞᱮ ᱥᱮᱱᱟᱜ ᱫᱚ ᱠᱩᱧ ᱠᱚ ᱢᱮᱱᱟᱜ ᱠᱟᱜᱼᱟ ᱟᱫᱚ ᱡᱮᱢᱚᱱ ᱢᱮᱱ ᱞᱮᱠᱷᱟᱡ ᱫᱚ ᱟᱞᱮ ᱫᱚ ᱚᱱᱠᱟ ᱫᱷᱤᱨᱤ ᱡᱟᱭᱜᱟ ᱛᱚ ᱟᱞᱮ ᱦᱚᱸ ᱵᱤᱫ ᱴᱚᱴᱷᱟ ᱜᱮᱞᱮ ᱯᱟᱲᱟᱜ ᱠᱟᱱᱟ ᱟᱫᱚ ᱢᱮᱱᱞᱱᱠᱷᱟᱱ ᱫᱚ ᱦᱟᱸᱜ ᱚᱱᱠᱟ ᱫᱷᱤᱨᱤ ᱛᱮᱜᱮ ᱦᱟᱸᱜ ᱠᱚ ᱤᱭᱟᱹ ᱨᱟᱠᱟᱵ ᱪᱮᱛᱟᱱ ᱥᱮᱱ ᱫᱚ ᱞᱟᱛᱟᱨ ᱠᱷᱚᱱᱟᱜ ᱦᱳᱭ ᱚᱱᱟ ᱡᱟᱦᱟᱸ ᱛᱷᱟᱠ ᱛᱷᱟᱠ ᱛᱮᱠᱚ ᱤᱭᱟᱹ ᱨᱟᱠᱟᱵ ᱠᱟᱫᱟ ᱦᱮᱸ ᱟᱫᱚ ᱚᱱᱟ ᱨᱮᱱᱟᱜ ᱜᱮ ᱠᱩᱧ ᱫᱚ ᱢᱮᱱᱟᱜ ᱟᱠᱟᱜᱼᱟ ᱟᱫᱚ ᱢᱮᱱᱞᱠᱷᱟᱡ ᱫᱚ ᱚᱱᱟ ᱫᱚ ᱦᱟᱸᱜ ᱤᱭᱟᱹ ᱫᱚ ᱚᱱᱟ ᱥᱤᱢᱮᱱᱴ ᱠᱚᱠᱚ ᱵᱟᱠᱚ ᱞᱟᱜᱟᱣ ᱠᱟᱫᱟ ᱥᱩᱫᱩ ᱱᱚᱨᱢᱟᱞᱤ ᱫᱷᱤᱨᱤ ᱠᱚᱛᱮ ᱠᱚ ᱵᱟᱹᱭᱥᱟᱹᱣ ᱠᱟᱫᱟ ᱛᱷᱟᱠ ᱛᱷᱟᱠ ᱛᱮ ᱟᱨ ᱠᱚ ᱨᱟᱠᱟᱵ ᱠᱟᱫᱟ, ᱦᱮᱸ ᱟᱫᱚ
ᱡᱮᱢᱚᱱ ᱞᱟᱦᱟᱛᱮ ᱛᱟᱦᱮᱸ ᱞᱮᱱᱟ ᱠᱩᱧ ᱡᱮᱢᱚᱱ ᱟᱸᱡᱚᱢ ᱵᱟᱲᱟ ᱟᱠᱟᱱᱟ ᱡᱮ ᱠᱩᱧ ᱛᱟᱦᱮᱸ ᱞᱮᱱᱟ ᱟᱹᱞᱤᱧ ᱢᱟ ᱠᱩᱧ ᱜᱮ ᱵᱟᱹᱞᱤᱧ ᱧᱮᱞ ᱠᱟᱫᱟ ᱡᱮ ᱟᱞᱮ ᱢᱟ ᱱᱤᱛᱚᱜ ᱡᱟᱱᱟᱢ ᱠᱮᱛᱮ ᱢᱟᱱᱮ ᱳᱭ ᱴᱤᱭᱩᱵᱚᱞ ᱜᱮᱞᱤᱧ ᱧᱮᱞ ᱠᱟᱫᱟ ᱦᱳᱭ
ᱟᱹᱞᱤᱧ ᱥᱮᱫ ᱵᱟᱠᱷᱟᱡ ᱦᱟᱸᱜ ᱜᱚᱝᱠᱮ ᱚᱱᱠᱟ ᱛᱮᱵᱤᱱ ᱢᱮᱱ ᱞᱮᱠᱷᱟᱡ ᱫᱚ ᱟᱹᱰᱤ ᱢᱟᱨᱮ ᱠᱩᱧ ᱠᱚ ᱢᱮᱱᱟᱜ ᱟᱠᱟᱜᱼᱟ ᱦᱳᱭ ᱥᱮ ᱚᱠᱟ ᱞᱮᱠᱟᱱ ᱢᱟᱨᱮ ᱢᱟᱨᱮ ᱡᱤᱱᱤᱥ ᱠᱚᱦᱚᱸ ᱩᱱᱠᱩ ᱡᱟᱦᱟᱸᱭ ᱟᱵᱚᱨᱮᱱ ᱮ ᱦᱮᱸ ᱢᱟᱨᱮ ᱦᱟᱯᱲᱟᱢ ᱠᱚᱠᱚ ᱵᱮᱱᱟᱣ ᱦᱚᱴᱚ ᱞᱮᱫ ᱛᱟᱦᱮᱸᱱᱟ ᱚᱱᱟ ᱠᱚᱦᱚᱸ ᱠᱚ ᱢᱮᱱᱟᱜ ᱟᱠᱟᱜ ᱜᱮᱭᱟ ᱟᱞᱮ ᱴᱚᱴᱷᱟ ᱠᱚᱨᱮ ᱫᱚ ᱦᱳᱭ ᱥᱮ
ᱦᱳᱭ
ᱛᱟᱦᱞᱮ ᱟᱯᱮ ᱚᱱᱟ ᱠᱚᱨᱮ ᱫᱚ ᱜᱚᱝᱠᱮ ᱤᱭᱟᱹ ᱯᱚᱨᱚᱵᱽ ᱠᱚᱫᱚ ᱪᱮᱫ ᱞᱮᱠᱟ ᱯᱮ ᱢᱟᱱᱟᱣ ᱜᱮᱭᱟ ᱪᱮᱫ ᱯᱚᱨᱚᱵᱽ ᱠᱚ
ᱟᱞᱮ ᱫᱚ ᱵᱟᱦᱟ ᱟᱨ ᱥᱚᱦᱨᱟᱭ ᱟᱨ ᱱᱚᱛᱮ ᱠᱟᱨᱟᱢ ᱫᱚ ᱵᱟᱞᱮ ᱢᱟᱱᱟᱣ ᱜᱮᱭᱟ ᱢᱟᱱᱮ ᱛᱮ ᱪᱮᱫ ᱞᱮᱠᱟ ᱵᱟᱝ ᱠᱟᱨᱟᱢ ᱦᱩᱭᱩᱜᱼᱟ ᱟᱹᱞᱤᱧ ᱫᱚ ᱵᱟᱞᱤᱧ ᱵᱟᱰᱟᱭᱟ
ᱦᱳᱭ ᱦᱳᱭ ᱟᱫᱚ ᱦᱟᱸᱜ ᱚᱱᱠᱟ ᱢᱮᱱ ᱞᱮᱠᱷᱟᱡ ᱫᱚ ᱠᱟᱨᱟᱢ ᱫᱚ ᱦᱟᱸᱜ ᱚᱱᱠᱟ ᱠᱩᱲᱤ ᱜᱤᱫᱽᱨᱟᱹ ᱠᱚ ᱩᱱᱠᱩ ᱢᱟᱹᱭ ᱛᱟᱠᱚ ᱠᱚ ᱦᱟᱹᱨ ᱜᱮᱭᱟ ᱛᱚ ᱠᱟᱨᱟᱢ ᱠᱚᱫᱚ ᱦᱳᱭ ᱟᱫᱚ ᱚᱱᱠᱟ ᱢᱮᱱᱠᱷᱟᱱ ᱠᱷᱟᱱ ᱫᱚ ᱦᱟᱸᱜ ᱩᱱᱠᱩ ᱫᱚ ᱟᱫᱚ ᱦᱟᱸᱜ ᱚᱱᱠᱟ ᱠᱚ ᱦᱟᱹᱨ ᱠᱟᱜ ᱠᱷᱟᱡ ᱫᱚ ᱩᱱᱠᱩ ᱫᱚ ᱦᱟᱸᱜ ᱟᱫᱚ ᱚᱱᱠᱟ ᱤᱭᱟᱹ ᱛᱮᱠᱚ ᱛᱟᱦᱮᱱᱟ ᱩᱯᱟᱹᱥ ᱠᱟᱜᱼᱟ ᱠᱚ ᱦᱳᱭ ᱫᱟᱠᱟ ᱠᱚᱠᱚ ᱡᱚᱢᱟ ᱥᱩᱫᱩ ᱥᱟᱫᱟ ᱵᱟ ᱥᱟᱫᱟ ᱫᱟᱠᱟ ᱠᱚ ᱡᱚᱢᱟ ᱡᱟᱦᱟᱱᱟᱜ ᱥᱩᱱᱩᱢ ᱥᱟᱥᱟᱝ ᱯᱤᱸᱭᱟᱪ ᱠᱚᱫᱚ ᱚᱱᱟ ᱠᱚᱫᱚ ᱵᱟᱝ ᱪᱟᱞᱟᱜᱼᱟ ᱛᱚ ᱟᱫᱚ ᱦᱟᱸᱜ ᱚᱱᱠᱟ ᱢᱮᱱ ᱞᱮᱠᱷᱟ ᱫᱚ ᱦᱟᱸᱜ ᱱᱚᱨᱢᱟᱞᱤ ᱜᱮᱠᱚ ᱡᱚᱢᱟ ᱟᱫᱚ ᱦᱟᱸᱜ ᱚᱱᱠᱟ ᱞᱮᱠᱟ ᱛᱮᱫᱚ ᱯᱮ ᱫᱤᱱ ᱥᱮ ᱯᱩᱱ ᱫᱤᱱ ᱢᱟᱱᱮ ᱢᱚᱬᱮ ᱫᱤᱱ ᱞᱮᱠᱟ ᱩᱯᱟᱹᱥ ᱠᱚ ᱛᱟᱦᱮᱱᱟ
ᱦᱩᱸ
ᱟᱫᱚ ᱦᱟᱸᱜ ᱩᱯᱟᱹᱥ ᱤᱭᱟᱹ ᱠᱟᱛᱮᱫ ᱦᱟᱸᱜ ᱚᱱᱟ ᱢᱟᱱᱮ ᱡᱮᱢᱚᱱ ᱦᱩᱲᱩ ᱠᱚ ᱵᱟᱝ ᱜᱟᱪᱷᱤ ᱜᱮᱭᱟ ᱚᱱᱟ ᱡᱮᱢᱚᱱ ᱟᱯᱷᱚᱨ ᱵᱟᱲᱟ ᱞᱮᱠᱷᱟ ᱢᱟᱱᱮ ᱜᱟᱹᱪᱷᱤ ᱜᱮᱛᱚ ᱚᱱᱠᱟ ᱜᱮ ᱢᱟᱱᱮ ᱡᱚᱛᱚ ᱫᱤᱱ ᱚᱱᱟ ᱜᱟᱹᱪᱷᱤ ᱠᱚ ᱵᱟᱝ ᱞᱟᱹᱴᱩᱜ ᱠᱟᱱᱟ ᱚᱱᱟ ᱵᱟᱦᱟᱜ ᱠᱟᱱᱟ
ᱦᱩᱸ
ᱦᱳᱭ ᱢᱤᱫᱴᱟᱱ ᱤᱭᱟᱹ ᱨᱮᱠᱚ ᱦᱟᱞᱟᱝ ᱠᱟᱜᱼᱟ ᱚᱱᱟ ᱴᱩᱝᱠᱤ ᱵᱮᱱ ᱧᱮᱞ ᱵᱟᱲᱟ ᱟᱠᱟᱫᱟ ᱴᱩᱝᱠᱤ ᱡᱟᱦᱟᱸ ᱠᱚ ᱢᱮᱛᱟᱜ ᱠᱟᱱ ᱚᱱᱟ ᱵᱟᱹ- ᱚᱱᱟ ᱵᱟᱴᱤ ᱦᱚᱯᱚᱱ ᱵᱟᱴᱤ ᱞᱮᱠᱟ ᱚᱱᱟ ᱵᱟᱴᱤ ᱵᱤᱱ ᱧᱮᱞ ᱵᱟᱲᱟ ᱟᱠᱟᱫ ᱛᱚ
ᱦᱮᱸ ᱦᱮᱸ ᱦᱮᱸ
ᱦᱳᱭ ᱚᱱᱠᱟᱱᱟᱜ ᱢᱟᱱᱮ ᱴᱩᱝᱠᱤ ᱠᱚ ᱵᱮᱱᱟᱣ ᱠᱟᱜᱼᱟ ᱚᱱᱟ ᱤᱭᱟᱹᱛᱮ ᱚᱱᱟ ᱢᱮᱱ ᱤᱭᱟᱹ ᱛᱮ ᱚᱱᱟ ᱠᱷᱤᱡᱩᱨ ᱨᱮᱱᱟᱜ ᱥᱟᱠᱟᱢ ᱛᱮ
ᱦᱮᱸ
ᱦᱳᱭ ᱥᱮ ᱚᱱᱟᱛᱮ ᱴᱩᱝᱠᱤ ᱠᱚ ᱵᱮᱱᱟᱣ ᱠᱟᱜᱼᱟ ᱚᱱᱟ ᱴᱩᱝᱠᱤ ᱨᱮᱠᱚ ᱦᱟᱹᱨ ᱠᱟᱜᱼᱟ ᱟᱨ ᱚᱱᱠᱟ ᱜᱟᱹᱪᱷᱤᱜᱼᱟ ᱜᱟᱹᱪᱷᱤ ᱠᱟᱛᱮᱫ ᱦᱟᱸᱜ ᱚᱱᱠᱟ ᱚᱱᱟ ᱦᱚᱸ ᱵᱟᱦᱟᱜᱼᱟ ᱟᱨ ᱵᱟᱦᱟ ᱠᱟᱛᱮᱫ ᱦᱟᱸᱜ ᱱᱚᱝᱠᱟ ᱟᱹᱛᱩ ᱠᱩᱞᱦᱤ ᱢᱩᱪᱟᱹᱫ ᱨᱮ ᱤᱭᱟᱹ ᱢᱟᱺᱡᱷᱤ ᱛᱷᱟ ᱢᱟᱺᱡᱷᱤᱭᱟᱜ ᱚᱲᱟᱜ ᱥᱩᱨ ᱴᱷᱮᱱ ᱦᱟᱸᱜ ᱚᱱᱠᱟ ᱠᱚ ᱵᱤᱫ ᱠᱟᱜᱼᱟ ᱠᱟᱨᱟᱢ ᱰᱟᱹᱨ ᱦᱳᱭᱥᱮ
ᱟᱪᱪᱷᱟ ᱦᱮᱸ
ᱟᱨ ᱠᱟᱨᱟᱢ ᱠᱚᱨᱮ ᱦᱚᱸ ᱩᱱᱠᱩ ᱢᱟᱹᱭ ᱛᱟᱠᱚ ᱠᱚ ᱥᱮᱨᱮᱧᱟ ᱵᱤᱱᱛᱤᱭᱟᱠᱚ ᱟᱨ ᱚᱱᱠᱟ ᱠᱟᱨᱟᱢ ᱠᱚ ᱫᱚᱱ ᱜᱮᱭᱟ ᱟᱞᱮ ᱠᱚᱞᱮ ᱫᱚᱱᱟ
ᱟᱪᱪᱷᱟ ᱢᱟᱱᱮ ᱟᱞᱮᱥᱮᱫ ᱫᱚ ᱵᱟᱝ ᱦᱩᱭᱩᱜ ᱜᱮᱭᱟ ᱠᱟᱨᱟᱢ ᱫᱚ ᱛᱟᱦᱚᱞᱮ ᱡᱟ ᱦᱤᱥᱟᱹᱵ ᱵᱮᱱ ᱞᱟᱹᱭ ᱠᱮᱫᱟ ᱚᱱᱟ ᱦᱤᱥᱟᱹᱵᱽ ᱫᱚ ᱱᱚᱛᱮ ᱫᱚ ᱵᱟᱝ ᱦᱩᱭᱩᱜ ᱜᱮᱭᱟ ᱵᱟᱞᱤᱹᱧ ᱧᱮᱞ ᱟᱠᱟᱫᱟ
ᱛᱟᱦᱚᱞᱮ ᱜᱚᱝᱠᱮ ᱟᱵᱤᱱ ᱵᱤᱱ ᱢᱮᱱ ᱠᱮᱫᱟ ᱵᱟᱦᱟ ᱟᱨ ᱥᱚᱨᱦᱟᱭ ᱛᱟᱦᱞᱮ ᱜᱚᱝᱠᱮ ᱟᱯᱮ ᱥᱮᱱ ᱫᱚ ᱦᱟᱸᱜ ᱥᱟᱨᱡᱚᱢ ᱫᱟᱨᱮ ᱠᱚ ᱢᱮᱱᱟᱜ ᱟᱠᱟᱜ ᱜᱮᱭᱟ ᱛᱚ
ᱥᱟᱨᱡᱚᱢ ᱫᱟᱨᱮ ᱫᱚ ᱵᱟᱹᱱᱩᱜᱼᱟ ᱜᱚᱢᱠᱮ ᱟᱞᱮ ᱫᱚ ᱱᱚᱛᱮ ᱫᱚ ᱵᱩᱨᱩ ᱫᱤᱥᱚᱢ ᱫᱚ ᱥᱟᱞ ᱫᱟᱨᱮ ᱠᱚ ᱡᱟᱹᱥᱛᱤ ᱦᱮᱱᱟᱜᱼᱟ
ᱚ ᱟᱢ ᱟᱫᱚ ᱦᱟᱸᱜ ᱚᱱᱟ ᱡᱟᱦᱟᱸ ᱥᱟᱞ ᱫᱟᱨᱮ ᱯᱮ ᱢᱮᱛᱟᱜ ᱠᱟᱱᱟ ᱚᱱᱟ ᱫᱚ ᱚᱱᱟ ᱦᱚᱸᱛᱚ ᱥᱟᱨᱡᱚᱢ ᱫᱟᱨᱮ ᱜᱮᱠᱚ ᱢᱮᱛᱟᱜ ᱠᱟᱱᱟ ᱫᱤᱠᱩ ᱛᱮᱫᱚ ᱦᱟᱸᱜ ᱟᱞᱮ ᱫᱚ ᱥᱟᱞ ᱫᱟᱨᱮ ᱞᱮ ᱢᱮᱛᱟᱜ ᱠᱟᱱᱟ ᱦᱳᱭ ᱾
ᱚ ᱩᱱᱟᱹᱜ ᱵᱟᱹᱞᱤᱧ ᱴᱷᱤᱠᱟᱹᱱ ᱠᱟᱫᱟ ᱛᱚ
ᱦᱳ ᱦᱳᱭ ᱾ ᱟᱫᱚ ᱦᱟᱸᱜ ᱟᱹᱞᱤᱧ ᱫᱚ ᱦᱟᱸᱜ ᱟᱞᱮ ᱱᱚᱛᱮ ᱫᱚ ᱦᱟᱸᱜ ᱫᱤᱠᱩ ᱛᱮᱫᱚ ᱦᱟᱸᱜ ᱚᱱᱟ ᱥᱟᱞ ᱫᱟᱨᱮ ᱠᱚ ᱢᱮᱛᱟᱜ ᱠᱟᱱᱟ ᱟᱵᱚ ᱦᱚᱲ ᱱᱮᱛᱮ ᱫᱚ ᱦᱟᱸᱜ ᱥᱟᱨᱡᱚᱢ ᱫᱟᱨᱮ ᱾
ᱢᱟᱱᱮ ᱯᱷᱚᱨᱮᱥᱴ ᱨᱮ ᱦᱮᱱᱟᱜᱼᱟ ᱛᱚ ᱢᱟᱱᱮ ᱟᱞᱮ ᱢᱟ ᱵᱟᱝ ᱵᱟᱝᱞᱟᱫᱮᱥ ᱯᱷᱮᱰ ᱨᱮ ᱦᱮᱱᱟᱜ ᱞᱮᱭᱟ ᱢᱟᱱᱮ ᱯᱷᱚᱨᱮᱥᱴ ᱨᱮ ᱦᱮᱱᱟᱜᱼᱟ ᱟᱨ ᱚᱱᱟ ᱠᱚ ᱫᱟᱨᱮ ᱠᱚᱢᱟ ᱵᱟᱠᱚ ᱟᱹᱜᱩ ᱦᱚᱪᱚᱣᱟ ᱾
ᱦᱳᱭ ᱦᱳᱭ ᱟᱫᱚ ᱦᱟᱸᱜ ᱚᱱᱠᱟ ᱢᱮᱱ ᱞᱮᱠᱷᱟᱱ ᱫᱚ ᱟᱵᱚᱣᱟᱜ ᱫᱚ ᱦᱩᱭᱩᱜ ᱠᱟᱱᱟ ᱮᱸ ᱥᱟᱱᱟᱢᱟᱜ ᱡᱤᱱᱤᱥ ᱜᱮ ᱟᱵᱚᱣᱟᱜ ᱫᱚ ᱦᱩᱭᱩᱜᱼᱟ ᱚᱱᱟ ᱵᱤᱨ ᱠᱚᱨᱮᱱᱟᱜᱼᱜᱮ ᱾ ᱡᱤᱱᱤᱥ ᱠᱚᱫᱚ ᱟᱫᱚ ᱯᱟᱹᱦᱤᱞ ᱠᱷᱚᱱᱟᱜ ᱜᱮ ᱢᱮᱱᱟᱜ ᱠᱟᱜᱼᱟ ᱛᱚ ᱟᱵᱚ ᱫᱚ ᱚᱱᱮ ᱵᱤᱨ ᱦᱚᱲ ᱠᱟᱱᱟ ᱵᱚᱱ
ᱦᱳᱭ
ᱦᱳᱭ ᱥᱮ ᱥᱟᱱᱛᱟᱲ ᱦᱚᱯᱚᱱ ᱫᱚ ᱡᱚᱛᱚ ᱵᱤᱨ ᱦᱚᱲ ᱾
ᱦᱩᱸ
ᱟᱫᱚ ᱚᱱᱠᱟ ᱢᱮᱱ ᱞᱮᱠᱷᱟᱱ ᱫᱚ ᱟᱫᱚ ᱵᱤᱨ ᱠᱚᱦᱚᱸ ᱫᱚ ᱟᱵᱚᱣᱟᱜ ᱠᱟᱱ ᱜᱮᱭᱟ ᱟᱫᱚ ᱦᱟᱸᱜ ᱱᱮᱛᱟᱨ ᱫᱚ ᱦᱟᱸᱜ ᱱᱟᱦᱟᱜ ᱡᱩᱜᱽ ᱨᱮᱫᱚ ᱧᱮᱞᱚᱜ ᱠᱟᱱᱟ ᱠᱟᱱᱟ ᱦᱟᱸᱜ ᱚᱱᱠᱟ ᱥᱚᱨᱠᱟᱨ ᱠᱚᱦᱟᱸᱜ ᱟᱫᱚ ᱟᱵᱚ ᱵᱟᱠᱚ ᱤᱭᱟᱹ ᱦᱚᱪᱚᱭᱮᱫ ᱵᱚᱱᱟ ᱟᱵᱚ ᱦᱚᱸᱜ ᱚᱱᱟ ᱡᱟᱦᱟᱸ ᱥᱮᱸᱫᱽᱨᱟ ᱠᱚ ᱢᱮᱱᱟᱜ ᱟᱠᱟᱫ ᱛᱟᱵᱚᱱᱟ ᱟᱹᱨᱤᱪᱟᱹᱞᱤ ᱨᱮ ᱟᱵᱚᱣᱟᱜ ᱤᱭᱟᱹᱭ ᱨᱮ ᱾ ᱦᱳᱭ ᱥᱮ ᱚᱱᱟ ᱠᱚ ᱦᱚᱸ ᱵᱟᱠᱚ ᱪᱟᱞᱟᱣ ᱦᱚᱪᱚ ᱟᱵᱚᱱᱟ ᱵᱤᱨ ᱠᱚᱨᱮ ᱦᱚᱸ ᱟᱨ ᱚᱱᱠᱟ ᱡᱟᱦᱟᱸ ᱟᱵᱚᱣᱟᱜ ᱥᱮᱸᱫᱽᱨᱟ ᱠᱚ ᱢᱮᱱᱟᱜ ᱟᱠᱟᱫ ᱛᱟᱵᱚᱱᱟ ᱤᱭᱟᱹ ᱡᱟᱦᱟᱸᱱᱟᱜ ᱥᱮᱸᱫᱽᱨᱟ ᱜᱮ ᱠᱩᱞᱟᱹᱭ ᱥᱮᱸᱫᱽᱨᱟ ᱵᱚᱱ ᱪᱟᱞᱟᱜᱼᱟ, ᱥᱩᱠᱨᱤ ᱥᱮᱸᱫᱽᱨᱟ ᱵᱚᱱ ᱪᱟᱞᱟᱜᱼᱟ ᱦᱳᱭ ᱥᱮ ᱚᱱᱟ ᱠᱚᱦᱚᱸ ᱠᱚ ᱟᱴᱚᱠᱮᱫ ᱵᱚᱱᱟ ᱦᱳᱭ ᱦᱳᱭ ᱟᱫᱚ ᱟᱫᱚ ᱚᱱᱠᱟ ᱢᱮᱱ ᱞᱮᱠᱷᱟᱱ ᱫᱚ ᱚᱱᱟ ᱵᱟᱦᱟ ᱯᱚᱨᱚᱵᱽ ᱨᱮᱫᱚ ᱦᱟᱸᱜ ᱚᱱᱠᱟ ᱞᱮᱠᱟ ᱛᱮᱫᱚ ᱦᱟᱸᱜ ᱚᱱᱟ ᱡᱟᱦᱟᱸ ᱥᱟᱞ ᱥᱟᱞ ᱫᱟᱨᱮ ᱵᱤᱱ ᱢᱮᱛᱟᱜ ᱠᱟᱱᱟ
ᱦᱮᱸ
ᱚᱱᱟ ᱦᱟᱸᱜ ᱵᱟᱦᱟ ᱞᱮ ᱟᱹᱜᱩᱭᱟ ᱚᱱᱟ ᱵᱟᱦᱟ ᱛᱮᱞᱮ ᱵᱟᱦᱟᱜᱼᱟ ᱛᱟᱦᱚᱞᱮ ᱜᱚᱝᱠᱮ ᱟᱯᱮ ᱫᱚ ᱪᱮᱫ ᱵᱟᱦᱟ ᱛᱮᱯᱮ ᱵᱟᱦᱟᱜᱼᱟ?
ᱚ ᱢᱟᱱᱮ ᱥᱟᱠᱨᱟᱛ ᱨᱮ ᱟᱞᱮ ᱫᱚᱞᱮ ᱥᱚᱨᱦᱟᱭᱚᱜ ᱠᱟᱱᱟ ᱾
ᱦᱮᱸ ᱦᱮᱸ ᱵᱟᱝ ᱜᱚᱝᱠᱮ ᱵᱟᱦᱟ ᱵᱟᱦᱟ ᱞᱤᱧ ᱢᱮᱱ ᱚᱪᱚ ᱠᱮᱫᱟ ᱾
ᱵᱟᱦᱟ ᱨᱮ ᱵᱟᱦᱟ ᱨᱮ ᱫᱚ ᱚᱱᱮ ᱪᱮᱫ ᱠᱚ ᱢᱮᱱ ᱵᱷᱟᱨᱱᱤ ᱵᱷᱟᱨᱱᱤ ᱵᱟᱠᱚ ᱢᱮᱛᱟᱜ ᱠᱟᱱᱟ
ᱦᱳᱭ ᱦᱳᱭ ᱾
ᱦᱮᱸ ᱵᱷᱟᱨᱱᱤ ᱵᱟᱦᱟ ᱛᱮ ᱾
ᱚ ᱟᱪᱪᱷᱟ ᱾ ᱟᱨ ᱜᱚᱝᱠᱮ ᱟᱯᱮ ᱫᱚ ᱥᱚᱨᱦᱟᱭ ᱫᱚ ᱦᱟᱸᱜ ᱚᱱᱟ ᱥᱟᱠᱨᱟᱛ ᱥᱚᱢᱚᱭ ᱯᱮ ᱥᱚᱨᱦᱟᱭᱚᱜ ᱜᱮᱭᱟ ᱵᱟᱝ?
ᱦᱳᱭ ᱾
ᱚ ᱟᱞᱮ ᱥᱮᱱ ᱫᱚ ᱜᱚᱝᱠᱮ ᱚᱱᱠᱟ ᱢᱮᱱᱟᱜ ᱟᱠᱟᱫᱟ ᱵᱷᱟᱜᱽ ᱵᱷᱟᱜᱽ ᱢᱟᱱᱮ ᱵᱟᱦᱟ ᱵᱚᱸᱜᱟ ᱫᱚᱞᱮ ᱵᱟᱦᱟᱜᱼᱟ ᱟᱨ ᱥᱚᱨᱦᱟᱭ ᱵᱚᱸᱜᱟ ᱫᱚᱞᱮ ᱥᱚᱨᱦᱟᱭᱚᱜᱼᱟ ᱾ ᱦᱳᱭ ᱟᱫᱚ ᱯᱩᱥ ᱵᱚᱸᱜᱟ ᱫᱚ ᱦᱟᱸᱜ ᱟᱨ ᱚᱱᱮ ᱚᱱᱠᱟ ᱤᱭᱟᱹ ᱞᱮ ᱚᱱᱟ ᱡᱟᱦᱟᱸ ᱵᱤᱱ ᱢᱮᱱ ᱠᱮᱫᱟ ᱦᱟᱸᱜ ᱚᱱᱟ ᱥᱟᱠᱨᱟᱛ ᱥᱟᱠᱨᱟᱛ ᱢᱟᱦᱟᱞᱮ ᱢᱟᱱᱟᱣᱟ ᱚᱱᱟ ᱫᱚ ᱾ ᱟᱨ ᱦᱚᱸ ᱟᱥᱟᱲ ᱵᱚᱸᱜᱟ ᱤᱭᱟᱹ ᱟᱥᱟᱲ ᱵᱚᱸᱜᱟ ᱢᱮᱱᱟᱜ ᱟᱠᱟᱫᱟ ᱟᱸᱵᱟᱵᱚᱛᱤ ᱠᱚ ᱾
ᱦᱮᱸ
ᱚᱱᱟ ᱠᱚᱦᱚᱸ ᱞᱮ ᱢᱟᱱᱟᱣ ᱜᱮᱭᱟ ᱟᱞᱮ ᱱᱚᱛᱮ ᱫᱚ ᱚᱱᱠᱟ ᱞᱮᱠᱟ ᱛᱮ ᱯᱟᱛᱟ ᱠᱚᱦᱚᱸ ᱦᱩᱭᱩᱜ
ᱦᱩᱭᱩᱜ ᱜᱮᱛᱟ ᱟᱪᱪᱷᱟ ᱟᱪᱪᱷᱟ ᱾
ᱛᱟᱦᱚᱞᱮ ᱜᱚᱢᱠᱮ ᱟᱯᱮ ᱫᱚ ᱚᱱᱛᱮ ᱟᱸᱵᱟᱵᱚᱛᱤ ᱠᱚᱯᱮ ᱢᱟᱱᱟᱣ ᱜᱮᱭᱟ ᱥᱮ ᱵᱟᱝ?
ᱟᱸᱵᱟᱵᱚᱛᱤ ᱫᱚ ᱜᱚᱝᱠᱮ ᱞᱟᱦᱟ ᱛᱮᱞᱮ ᱢᱟᱱᱟᱣ ᱵᱟᱲᱟᱭᱮᱫ ᱠᱟᱱ ᱛᱟᱸᱦᱮᱱᱟ ᱱᱤᱛᱚᱜ ᱫᱚ ᱵᱟᱞᱮ ᱢᱟᱱᱟᱣᱮᱫ
ᱦᱚᱸ ᱦᱚᱸ ᱦᱳᱭ ᱾ ᱟᱫᱚ ᱜᱚᱢᱠᱮ ᱟᱯᱮᱭᱟᱜ ᱴᱚᱞᱟ ᱫᱚ ᱞᱟᱹᱴᱷᱩ ᱜᱮᱭᱟ ᱥᱮ ᱦᱩᱰᱤᱧ
ᱮᱸ ᱞᱟᱹᱴᱷᱩ ᱫᱚ ᱞᱟᱹᱴᱷᱩ ᱜᱮᱭᱟ ᱾
ᱦᱳᱭ ᱦᱳᱭ ᱾
ᱦᱩᱸ
ᱦᱸ ᱛᱟᱦᱚᱞᱮ ᱥᱟᱸᱜᱮ ᱧᱚᱜ ᱜᱮᱭᱟᱯᱮ ᱟᱯᱮ ᱫᱚ ᱵᱟᱝ
ᱦᱮᱸ ᱥᱟᱸᱜᱮ ᱫᱚ ᱥᱟᱸᱜᱮ ᱜᱮᱭᱟᱞᱮ ᱢᱟᱱᱮ ᱯᱟᱸᱥᱚ ᱜᱷᱚᱨ ᱞᱮᱠᱟ ᱦᱩᱭᱩᱜᱼᱟ
ᱚ ᱟᱨ ᱡᱚᱛᱚ ᱜᱮ ᱦᱚᱲ ᱠᱟᱱ ᱜᱮᱭᱟᱵᱚᱱ ᱥᱮ ᱚᱱᱟᱨᱮ ᱫᱤᱠᱩ ᱦᱚᱸ ᱢᱮᱱᱟᱜ ᱟᱠᱟᱟᱜ ᱠᱚᱣᱟ
ᱩᱱᱠᱩ ᱠᱚ ᱢᱮᱛᱟ ᱠᱚ ᱠᱟᱱ ᱩᱨᱟᱣ ᱢᱟ ᱩᱨᱟᱣ ᱵᱟᱠᱚ ᱢᱮᱛᱟᱣᱟ ᱠᱚ ᱠᱟᱱᱟ ᱩᱱ- ᱠᱩ ᱦᱮᱱᱟᱜ ᱠᱚᱜᱮᱭᱟ, ᱦᱳᱣ
ᱩᱱᱠᱩ ᱢᱮᱥᱟ ᱠᱟᱛᱮᱜ ᱯᱟᱸᱥᱳ ᱚᱲᱟᱜ ᱵᱟᱝ ᱚ ᱚ ᱦᱳᱭᱛᱚ ᱚ ᱦᱳᱭ ᱦᱳᱭ ᱦᱳᱭ ᱾
ᱦᱳᱭ
ᱛᱟᱦᱚᱞᱮ ᱜᱚᱢᱠᱮ ᱟᱞᱮ ᱥᱮᱱ ᱫᱚ ᱦᱟᱸᱜ ᱱᱚᱝᱠᱟ ᱤᱭᱟᱹ ᱚᱱᱟ ᱵᱤᱨᱵᱩᱨᱩ ᱠᱚᱨᱮ ᱦᱟᱸᱜ ᱟᱹᱰᱤ ᱞᱮᱠᱷᱟᱱ ᱡᱚᱼ ᱵᱤᱞᱤ ᱠᱚ ᱧᱟᱯᱟᱢᱚᱜ ᱜᱮᱭᱟ ᱡᱮᱢᱚᱱ ᱛᱟᱨᱚᱵ ᱵᱤᱞᱤ ᱛᱤᱨᱤᱞ ᱵᱤᱞᱤ ᱦᱳᱭ ᱥᱮ
ᱦᱳᱭ
ᱠᱩᱫ ᱵᱤᱞᱤ ᱟᱭᱢᱟᱞᱮᱠᱱᱟᱜ ᱵᱩᱸᱰᱨᱩ ᱵᱤᱞᱤ ᱠᱚ ᱛᱟᱦᱮ ᱜᱚᱝᱠᱮ ᱟᱯᱮ ᱚᱱᱟ ᱠᱚᱨᱮ ᱫᱚ ᱧᱟᱯᱟᱢᱚᱜ ᱜᱮᱭᱟ ᱥᱮ ᱵᱟᱝ ᱚᱱᱟ ᱡᱚᱼ ᱵᱤᱞᱤ ᱠᱚᱫᱚ
ᱚ ᱚᱱᱟ ᱠᱚᱫᱚ ᱵᱤᱨ ᱨᱮᱱᱟᱜ ᱢᱟᱱᱮ ᱵᱤᱨ ᱜᱮᱢᱟ ᱵᱟᱠᱚ ᱵᱚᱞᱚ ᱦᱚᱪᱚᱜ ᱠᱟᱱ ᱜᱚᱝᱠᱮ ᱱᱮᱛᱚᱜ ᱱᱤᱛᱚᱜ ᱢᱟ ᱡᱚᱛᱚ ᱠᱚ ᱮᱥᱮᱫ ᱪᱟᱵᱟ ᱠᱮᱫᱟ ᱯᱷᱚᱨᱮᱥᱴ ᱰᱤᱯᱟᱨᱢᱮᱱᱴ ᱨᱮᱱ
ᱚᱸ ᱦᱳᱭ ᱟᱫᱚ
ᱵᱩᱨᱩ ᱵᱟᱹᱱᱩᱜᱼᱟ
ᱦᱚᱸ ᱦᱳᱭ ᱵᱟᱠᱷᱟᱡ ᱜᱚᱝᱠᱮ ᱟᱞᱮ ᱱᱚᱣᱟ ᱠᱚᱨᱮ ᱫᱚ ᱦᱟᱸᱜ ᱚᱱᱠᱟ ᱢᱮᱱ ᱞᱮᱠᱷᱟᱡ ᱫᱚ ᱯᱷᱚᱨᱮᱥᱴ ᱦᱚᱸ ᱢᱮᱱᱟᱜ ᱠᱟᱜ ᱠᱚᱜᱮᱭᱟ ᱟᱫᱚ ᱦᱟᱸᱜ ᱚᱱᱠᱟ ᱞᱮᱠᱟ ᱛᱮᱫᱚ ᱟᱞᱮᱭᱟᱜ ᱫᱚ ᱚᱱᱟ ᱵᱚᱞᱚ ᱨᱮᱱᱟᱜ ᱫᱚ ᱚᱱᱟ ᱚᱱᱩᱢᱚᱛᱤ ᱫᱚ ᱢᱮᱱᱟᱜ ᱠᱟᱜ ᱛᱟᱞᱮᱭᱟ ᱦ